ᱦᱮᱸ ᱜᱚᱢᱠᱮ ᱟᱸᱡᱚᱢᱚᱜ ᱠᱟᱱᱟ ᱟᱹᱰᱤ, ᱟᱹᱰᱤ ᱢᱚᱸᱡᱽ ᱜᱮ ᱟᱸᱡᱚᱢᱚᱜ ᱠᱟᱱ ᱛᱟᱢᱟ᱾
ᱟᱪᱪᱷᱟ᱾
ᱩᱸ ᱦᱩᱸ ᱫᱤᱭᱮ, ᱪᱮᱫ ᱠᱚᱢ ᱪᱤᱠᱟᱹ ᱵᱟᱲᱟᱭᱮᱫᱟ ᱛᱟᱦᱚᱞᱮ?
ᱱᱚᱜ ᱚᱭ ᱠᱷᱮᱞ ᱧᱮᱞ ᱦᱩᱭᱩᱜ ᱠᱟᱱ ᱛᱟᱦᱮᱫ-ᱟ ᱫᱟᱠᱟ ᱠᱚ ᱡᱚᱢ ᱵᱟᱲᱟ ᱠᱟᱛᱮᱜ ᱟᱨ ᱛᱮᱦᱮᱧ ᱢᱟ ᱠᱷᱮᱞ ᱛᱟᱦᱮᱸ ᱠᱟᱱᱟ᱾
ᱚᱻ
ᱟᱨ ᱵᱤᱥᱥᱚᱠᱟᱯ ᱟᱨᱡᱮᱱᱴᱤᱱᱟ ᱨᱮᱡᱩᱥᱟ ᱚᱱᱟᱜᱮ
ᱦᱳᱭ ᱦᱳᱭ, ᱢᱟᱱᱮ ᱫᱷᱟᱹᱨᱛᱤ ᱨᱮᱱᱟᱜ ᱯᱩᱨᱟᱹ ᱡᱮᱸᱜᱮᱫ ᱡᱟᱛᱟᱠ ᱠᱷᱮᱞ ᱛᱚ ᱠᱟᱹᱴᱤᱡ ᱧᱮᱞ ᱫᱚ ᱫᱚᱨ
ᱫᱚᱨᱠᱟᱨ ᱠᱟᱱ ᱜᱮᱭᱟ ᱦᱳᱭ ᱦᱮᱸ, ᱟᱫᱚ ᱟᱨᱡᱮᱱᱴᱤᱱᱟ ᱠᱚ ᱫᱟᱲᱮᱭᱱᱟ ᱵᱷᱟᱜᱮ ᱵᱩᱡᱷᱟᱹᱣᱱᱟ ᱟᱨᱠᱤ᱾
ᱚ᱾
ᱛᱟᱨ ᱯᱚᱨᱮ ᱟᱫᱚ ᱱᱚᱜᱼᱚᱭ ᱟᱫᱚ ᱛᱟᱨ ᱯᱚᱨᱮ ᱱᱚᱜᱼᱚᱭ ᱚᱱᱟ ᱠᱟᱹᱢᱤ ᱠᱚ ᱧᱮᱞ ᱵᱟᱲᱟ ᱦᱩᱭᱩᱜ ᱠᱟᱱ ᱛᱟᱦᱮᱸᱼᱟ᱾
ᱚ᱾
ᱠᱷᱮᱞ ᱠᱚ ᱪᱟᱵᱟ ᱫᱷᱟᱨᱟ ᱧᱮᱞ ᱠᱟᱛᱮ ᱟᱨᱠᱤ᱾
ᱚ, ᱫᱤᱭᱮ ᱛᱟᱦᱚᱞᱮ ᱤᱭᱟᱹ ᱚᱱᱛᱮ ᱢᱮ ᱪᱟᱥ ᱠᱚᱯᱮ ᱮᱛᱚᱦᱚᱰ ᱠᱮᱫᱟ ᱥᱮ ᱟᱹᱣᱨᱤ?
ᱟᱹᱣᱨᱤ ᱟᱹᱣᱨᱤ ᱮᱠᱷᱚᱱᱳ ᱫᱟᱜ ᱠᱚ ᱟᱹᱣᱨᱤ ᱞᱟᱜᱟᱜᱼᱟ ᱠᱚᱱᱚ ᱟᱨ ᱫᱟᱜ ᱠᱮᱜ ᱨᱮᱦᱚᱸ ᱚᱱᱠᱟ ᱡᱷᱤᱯᱤᱨ ᱡᱷᱤᱯᱤᱨ ᱟᱞᱮ ᱥᱮᱫ ᱫᱚ ᱠᱟᱹᱡ ᱜᱚᱰᱟ ᱧᱚᱜ ᱜᱮᱭᱟ ᱟᱨᱠᱤ, ᱟᱹᱰᱤ ᱡᱟᱹᱥᱛᱤ ᱫᱟᱜ ᱪᱷᱟᱲᱟ ᱵᱟᱝ ᱤᱭᱟᱹᱜᱼᱟ ᱟᱨᱠᱤ ᱠᱷᱮᱛᱨᱮ ᱵᱟᱝ ᱛᱚᱸᱢᱵᱟᱜ ᱛᱟᱞᱮᱭᱟ᱾
ᱚ,
ᱟᱨ ᱛᱚᱞᱟ ᱠᱚᱦᱚᱸ ᱮᱠᱷᱚᱱᱳ ᱠᱟᱹᱴᱤᱡ ᱜᱮᱭᱟ, ᱟ ᱟᱢᱵᱟᱵᱚᱛᱤ ᱠᱚ ᱡᱚᱢ ᱵᱟᱲᱟ
ᱛᱚᱠᱷᱚᱱ ᱥᱟᱨᱟ ᱫᱤᱱ ᱫᱟᱜ ᱟᱨ ᱫᱟᱜ ᱨᱮᱜᱮ ᱫᱚᱦᱚ ᱟᱠᱟᱫ ᱞᱮᱭᱟᱭ,
ᱵᱟᱝ ᱟᱞᱮ ᱥᱮᱫ ᱫᱚ ᱛᱮᱦᱮᱧ ᱫᱚ ᱤᱭᱟᱹ ᱠᱟᱜᱼᱟᱭ ᱯᱚᱨᱤᱥᱠᱟᱨ ᱠᱟᱜᱼᱟᱭ ᱛᱟᱦᱮᱧ ᱫᱚ, ᱮᱵᱟᱨᱮ ᱥᱟᱯᱷᱟ ᱜᱮ ᱛᱟᱦᱮᱧ ᱫᱚ ᱨᱤᱢᱤᱞ ᱠᱚ ᱩᱱᱟᱹᱜ ᱵᱟᱝ ᱧᱮᱞᱚᱜ ᱠᱟᱱᱟ᱾ ᱯᱚᱨᱤᱥᱠᱟᱨ ᱜᱮᱭᱟ ᱟᱥᱟ ᱠᱚᱨᱤ ᱜᱟᱯᱟ ᱫᱚ ᱢᱚᱱᱮ ᱦᱩᱭᱩᱜ ᱠᱟᱱᱟ ᱥᱤᱛᱩᱝ ᱫᱟᱲᱮᱭᱟᱜᱼᱟᱭ᱾ ᱟᱵᱽᱚᱦᱟᱣᱟ ᱴᱟᱜ ᱵᱩᱡᱽᱱᱟ ᱛᱮᱦᱮᱧ,
ᱚ, ᱟᱫᱚ,
ᱪᱟᱥ ᱵᱟᱲᱟ ᱠᱚ ᱟᱨᱟᱢᱵᱚ ᱟᱠᱟᱱᱟ ᱥᱮ ᱟᱹᱣᱨᱤ ᱮᱠᱷᱚᱱ?
ᱨᱚᱦᱚᱭ ᱠᱚ ᱟᱹᱨᱤ ᱟᱹᱨᱤ ᱫᱟᱜ ᱵᱟᱭ ᱫᱟᱜ ᱞᱮᱠᱷᱟᱱ ᱮᱠᱷᱚᱱ,
ᱟᱪᱪᱷᱟ ᱟᱪᱪᱷᱟ,
ᱦᱮᱸ ᱥᱮ ᱟᱥᱮᱜ, ᱛᱚᱞᱟ ᱠᱚ ᱱᱚᱜᱚᱸᱭ ᱦᱟᱨᱟᱜ ᱠᱟᱱᱟ ᱟᱥᱛᱮ ᱟᱥᱛᱮ ᱫᱤᱭ ᱛᱟᱨ ᱯᱚᱨᱮ ᱛᱚ ᱨᱚᱦᱚᱭᱚᱜᱼᱟ᱾
ᱦᱳᱭ ᱦᱳᱭ ᱦᱳᱭ,
ᱦᱮᱸ ᱥᱮ ᱵᱟᱝ?
ᱦᱩᱸ,
ᱟᱫᱚ ᱟᱯᱮ ᱚᱱᱛᱮ ᱫᱚ ᱢᱟᱱᱮ ᱦᱚᱲᱳ ᱠᱚ ᱨᱚᱦᱚᱭ ᱵᱟᱫ ᱠᱟᱛᱮ ᱟᱨ ᱪᱮᱫ ᱠᱚᱯᱮ ᱤᱭᱟᱹᱭᱟ? ᱢᱟᱱᱮ
ᱟᱫᱷᱚᱢ ᱫᱚ ᱦᱩᱞᱳ ᱦᱩᱲᱳ ᱵᱟᱫ ᱠᱟᱛᱮ ᱚᱱᱮ ᱛᱩᱲᱤ ᱟᱨ ᱤᱭᱟᱹ ᱠᱷᱚᱥᱞᱟ ᱟᱨ ᱟᱞᱩ᱾
ᱚ ᱟᱨ ᱥᱚᱵᱡᱤ ᱟᱨ ᱟᱱᱟᱡ ᱯᱟᱟᱹᱛᱤ ᱠᱚᱫᱚ ᱡᱟ ᱥᱚᱵᱡᱤ ᱯᱟᱛᱤ ᱠᱚ ᱥᱚᱵᱡᱤ ᱠᱚ,
ᱟᱨ ᱦᱮᱸ ᱨᱚᱦᱚᱭ ᱫᱚᱞᱮ ᱨᱚᱦᱚᱭ ᱜᱮᱭᱟ᱾ ᱠᱤᱱᱛᱩ ᱚᱱᱠᱟ ᱢᱟᱱᱮ ᱵᱮᱵᱥᱟ ᱞᱮᱠᱟ ᱫᱚ ᱵᱟᱝ ᱟᱨᱠᱤ᱾ ᱴᱩᱠ ᱴᱟᱠ ᱟᱨᱠᱤ ᱦᱳᱭ, ᱩᱛᱩ ᱡᱚᱢ ᱞᱮᱠᱟ ᱦᱳᱭ ᱵᱟᱲᱜᱮ ᱥᱮᱫ ᱨᱮ ᱵᱟ ᱢᱤᱫᱴᱟᱝ ᱠᱷᱮᱛ ᱠᱚᱨᱮ ᱠᱚᱢ ᱧᱚᱜ ᱟᱨᱠᱤ ᱦᱟᱱᱟ ᱱᱟᱣᱟ᱾ ᱟᱨ ᱥᱚᱥᱟ ᱠᱟᱹᱡ, ᱡᱷᱤᱸᱜᱟᱹ ᱠᱟᱹᱡ, ᱠᱚᱨᱚᱞᱟ ᱠᱟᱹᱡ, ᱵᱚᱨᱵᱚᱴᱤ, ᱩᱛᱩ ᱠᱟᱹᱡ ᱚᱱ ᱚᱱᱠᱟᱞᱮ ᱨᱚᱦᱚᱭᱫᱟ ᱟᱨᱠᱤ ᱚᱲᱟᱜ ᱨᱮ ᱡᱚᱢ ᱞᱮᱠᱟ ᱟᱨᱠᱤ᱾
ᱦᱮᱸ ᱦᱮᱸ,
ᱟᱫᱚ ᱟᱞᱮᱥᱮᱫ ᱫᱚ ᱚᱱᱠᱟ ᱤᱭᱟᱹ ᱞᱮᱠᱟ ᱫᱚ ᱵᱟᱝᱠᱚ ᱪᱟᱥ ᱜᱮᱭᱟ ᱚᱠᱚᱭ ᱦᱚᱸ ᱢᱟᱱᱮ ᱵᱮᱥᱤ ᱤᱭᱟᱹ ᱵᱟᱡᱟᱨ ᱟᱹᱠᱷ ᱨᱤᱧ ᱞᱮᱠᱟᱫᱚ᱾
ᱚ,
ᱦᱩᱭ ᱫᱚ ᱦᱩᱭᱩᱜ-ᱟ ᱠᱤᱱᱛᱩ ᱟᱫᱚ ᱵᱟᱠᱚ ᱠᱚᱨᱟᱣ ᱜᱮᱭᱟ ᱟᱨᱠᱤ,
ᱚ,
ᱦᱩᱸ,
ᱛᱟᱦᱚᱞᱮ ᱟᱯᱮᱫᱚ ᱚᱱᱛᱮ ᱫᱚ ᱢᱟᱱᱮ ᱪᱟᱥ ᱫᱚ ᱦᱩᱭᱩᱜ ᱠᱟᱱᱟ ᱥᱮᱨᱢᱟ ᱫᱟᱜ ᱛᱟᱺᱜᱤ ᱨᱮᱜᱮ ᱥᱮ ᱞᱟ ᱛᱟᱨ ᱠᱷᱚᱱ ᱫᱟᱜ ᱨᱟᱠᱟᱵ ᱞᱮᱠᱟᱱᱟᱜ ᱡᱤᱱᱤᱥ ᱠᱚᱛᱮ ᱦᱚ?
ᱞᱟᱛᱟᱨ ᱠᱷᱚᱱ ᱫᱟᱜ ᱚᱱᱠᱟᱱᱟᱜ ᱜᱮ ᱡᱤᱱᱤᱥ ᱠᱚ ᱢᱮᱱᱟᱜ-ᱟ, ᱢᱤᱱᱤ ᱥᱟᱰᱽᱢᱟᱨᱥᱟᱞ ᱠᱚ ᱢᱤᱱᱤ ᱠᱚ᱾ ᱢᱮᱱᱟᱜ ᱛᱟᱠᱚᱣᱟ ᱡᱟᱦᱟᱸᱭ ᱠᱷᱚᱣᱟ ᱜᱮ ᱟᱫᱚ ᱚᱱᱟ ᱯᱚᱭᱥᱟ ᱫᱤᱭᱮ ᱜᱮ ᱠᱚ ᱤᱭᱟᱹᱭᱟᱠᱚ ᱮᱢᱚᱜ ᱟᱠᱚ ᱫᱟᱜ ᱠᱚᱫᱚ ᱠᱤᱨᱤᱧ ᱦᱩᱭ ᱞᱟᱜᱟᱣ ᱟᱞᱮᱭᱟ᱾ ᱟᱨ, ᱟᱨ ᱠᱮ ᱟᱨ ᱠᱮᱱᱮᱞ ᱫᱟᱜ ᱠᱚ ᱟᱲᱟᱜ ᱜᱮᱭᱟ ᱢᱚᱴᱟᱢᱩᱴᱤ ᱯᱮ ᱫᱷᱟᱣ ᱫᱚ ᱠᱚ ᱟᱲᱟᱜ ᱜᱮᱭᱟ ᱵᱟᱠᱷᱟᱡ ᱵᱚᱨᱥᱟ ᱨᱮᱫᱚ ᱪᱟᱥ ᱯᱚᱨᱮ ᱦᱚᱸ᱾
ᱚᱻ ᱟᱞᱮ ᱱᱚᱛᱮ ᱦᱚᱸ ᱧᱮᱞᱚᱜ ᱠᱟᱱᱟ ᱛᱚ ᱚᱱᱠᱟ ᱜᱮ ᱢᱟᱱᱮᱼᱼ ᱡᱟᱦᱟᱸᱭ ᱡᱮ ᱡᱮᱢᱚᱱ ᱦᱚᱲᱟᱜ ᱫᱚ ᱡᱩᱫᱤ ᱥᱟᱠᱟᱢ ᱥᱮᱨᱢᱟ ᱡᱟᱜ ᱡᱩᱫᱤ ᱵᱟᱭ ᱤᱭᱟᱹᱭᱮᱫᱟ ᱡᱚᱛᱮ ᱱᱚ ᱚᱠᱛᱚ ᱠᱚ ᱨᱚᱦᱚᱭ ᱨᱮᱱᱟᱜ ᱚᱠᱛᱚ ᱠᱚ ᱯᱟᱨᱚᱢᱚᱜ ᱠᱟᱱᱟ᱾ ᱛᱚᱠᱷᱚᱱ ᱫᱚ ᱟᱫᱚ ᱞᱟᱛᱟᱨ ᱠᱷᱚᱱ ᱫᱟᱜ ᱨᱟᱠᱟᱵ ᱠᱟᱛᱮ ᱠᱚ ᱧᱮᱞᱟ᱾
ᱦᱳᱭ
ᱦᱮᱸᱥᱮ ᱟᱨ ᱥᱟᱶᱛᱮᱛᱮ ᱡᱩᱫᱤ ᱠᱮᱱᱮᱞ ᱫᱟᱜ ᱠᱚ ᱦᱤᱡᱩᱜᱼᱟ ᱨᱟᱱᱟ ᱠᱚᱛᱨᱟᱹ ᱠᱚ ᱚᱱᱟ ᱠᱮᱱᱮᱞ ᱫᱟᱜ ᱠᱚᱛᱮ ᱦᱚᱸᱠᱚ ᱨᱚᱦᱚᱭ ᱠᱚ ᱮᱛᱚᱦᱚᱵ ᱠᱟᱜᱼᱟ ᱥᱮ᱾
ᱟᱪᱪᱷᱟ,
ᱦᱩᱸ ᱟᱨ ᱱᱤᱛᱚᱜ ᱫᱚ ᱢᱟᱱᱮ ᱪᱮᱫ ᱦᱩᱨᱩ ᱠᱚ ᱵᱤᱥᱤ ᱟᱯᱮ ᱚᱱᱛᱮ ᱫᱚᱯᱮ ᱨᱚᱦᱚᱭᱟ ᱟᱨᱠᱤ᱾ ᱢᱟᱱᱮ ᱡᱚᱢ ᱞᱟᱹᱜᱤᱫ ᱜᱮ ᱥᱮ ᱟᱠᱷᱨᱤᱧ ᱞᱟᱹᱜᱤᱫ ᱛᱮ?
ᱵᱟᱝ ᱟᱞᱮ ᱥᱮᱫ ᱫᱚ ᱡᱚᱢ ᱦᱚᱸ ᱟᱠᱷᱨᱤᱧ ᱦᱚᱸ ᱡᱚᱢ ᱞᱟᱹᱜᱤᱫ ᱠᱚ ᱠᱤᱪᱷᱩᱞᱮ ᱫᱚᱦᱚ ᱡᱚᱝᱼᱟ᱾ ᱵᱟᱱᱟᱨ ᱜᱮ ᱦᱳᱭ ᱡᱚᱢ ᱞᱟᱹᱜᱤᱫ ᱞᱮ ᱠᱤᱪᱷᱩ ᱞᱮ ᱫᱚᱦᱚ ᱡᱚᱝᱼᱟ ᱟᱨ ᱵᱟᱠᱤ ᱫᱚᱞᱮᱼᱼ ᱟᱠᱷᱨᱤᱧᱟ ᱟᱞᱮᱦᱚᱸ ᱫᱚᱥ ᱦᱳᱲᱩ ᱵᱚᱞᱛᱮ ᱵᱮᱥᱤᱼᱼ ᱠᱚ ᱨᱚᱦᱚᱭ ᱜᱮᱭᱟ ᱥᱚᱨᱱᱚ ᱵᱤ ᱵᱤ ᱮᱜᱟᱨᱚ ᱢᱤᱱᱤᱠᱤᱴᱳ ᱦᱚᱸ ᱚᱱᱠᱟᱱ ᱦᱩᱲᱩ ᱠᱚᱼᱼ ᱟᱨᱠᱤ ᱟᱨ ᱫᱚ ᱚᱱᱛᱮ ᱫᱚ?
ᱟᱫᱚ ᱢᱤᱱᱤᱜᱮᱴ ᱡᱷᱟᱹᱞ ᱪᱟᱣᱞᱮ ᱠᱟᱱᱟ ᱛᱚ ᱚᱱᱟ ᱨᱮᱱᱟᱜ ᱫᱟᱠᱟ ᱫᱚ ᱟᱹᱰᱤ ᱦᱚᱲᱟᱜ ᱜᱮ ᱥᱤᱵᱤᱞ ᱨᱮ ᱟᱹᱜᱩᱭᱟᱭ
ᱥᱤᱵᱤᱞᱮ ᱟᱹᱜᱩᱭᱟ ᱦᱳᱭ ᱟᱫᱚ ᱚᱱᱟ ᱫᱚ ᱠᱟᱹᱡ ᱠᱚ ᱨᱚᱦᱚᱭ ᱞᱮᱫᱟ ᱟᱫᱚ ᱚᱱᱟ ᱫᱚ ᱡᱚᱢ ᱞᱟᱹᱜᱤᱫ ᱟᱨᱠᱤᱼᱼ
ᱦᱩᱸᱻ
ᱚᱲᱟᱜ ᱚᱲᱟᱜ ᱞᱟᱹᱜᱤᱫ ᱟᱨ ᱵᱟᱹᱠᱤ ᱥᱚᱨᱱᱚ ᱠᱚᱫᱚ ᱚᱱᱟ ᱫᱚ ᱟᱠᱷᱨᱤᱧ ᱞᱟᱹᱜᱤᱫ ᱢᱤᱱᱤᱠᱤᱴ ᱫᱚ ᱚᱱᱠᱟ ᱯᱷᱚᱞᱚᱱᱼᱼ ᱢᱤᱱᱤᱠᱤᱴ ᱫᱚ ᱚᱱᱠᱟ ᱯᱷᱚᱞᱚᱱ ᱵᱟᱭ ᱮᱢᱟᱭᱟ ᱟᱨᱠᱤ ᱟᱠᱷᱨᱤᱧ ᱞᱮᱠᱟ ᱚᱱᱟ ᱫᱚ ᱚᱱᱟ ᱫᱚ ᱟᱢ ᱫᱚᱢᱼᱼ ᱞᱚᱥ ᱜᱮᱢ ᱪᱟᱞᱟᱜᱼᱟ ᱟᱨᱠᱤ ᱚᱱᱟ ᱫᱚ
ᱚ
ᱯᱷᱚᱞᱚᱱ ᱠᱚᱢ ᱜᱮᱛᱮ ᱟᱫᱚ ᱚᱱᱟ ᱫᱚ ᱚᱲᱟᱜ ᱠᱚ ᱡᱚᱢ ᱞᱟᱜᱤᱛ ᱵᱟᱲᱟ ᱠᱚ ᱨᱚᱦᱚᱭ ᱠᱟᱜᱼᱟ ᱠᱚᱢ ᱧᱚᱜ᱾
ᱚᱻ ᱟᱪᱪᱷᱟ ᱟᱨ ᱚᱱᱮ ᱡᱟᱦᱟᱸ ᱫᱚᱠᱚ ᱞᱟᱹᱭ ᱫᱚ ᱚᱱᱟ ᱤᱭᱟᱹ ᱦᱩᱲᱩ ᱠᱚ ᱢᱳᱷᱩᱢᱟᱞᱚᱛᱤ᱾
ᱦᱳᱭ ᱢᱚᱫᱷᱩᱢᱩ ᱦᱳᱭ ᱚᱱᱟ ᱦᱚᱞᱮ ᱨᱚᱦᱚᱭ ᱵᱟᱲᱟᱭ ᱜᱮᱭᱟ ᱨᱚᱦᱚᱭᱼᱼ ᱞᱟᱦᱟ ᱥᱮᱨᱢᱟ ᱜᱮᱞᱮ ᱨᱚᱦᱚᱭ ᱞᱮᱭᱟ ᱟᱫᱚᱼᱼ ᱟᱫᱚ ᱚᱱᱟ ᱫᱚ ᱵᱟᱝ ᱟᱠᱷᱨᱤᱧᱚᱜᱼᱟ ᱛᱚ ᱢᱤᱫᱴᱟᱝ ᱠᱷᱟᱹᱛᱤᱨ ᱮᱵᱷᱟᱣ ᱞᱟᱜᱤᱫ ᱮᱠᱷᱚᱱᱚ ᱚᱱᱟ ᱫᱚ ᱢᱮᱱᱟᱜ ᱜᱮᱛᱟᱞᱮᱭᱟ ᱤᱭᱟᱹ ᱦᱩᱲᱩ ᱢᱮᱱᱟᱜ ᱠᱚ ᱢᱮᱱᱟᱜ ᱜᱮᱭᱟ ᱩᱱᱟᱹᱜ ᱫᱚ ᱚᱱᱟ ᱫᱚ ᱵᱟᱝ ᱡᱚᱢᱚᱜᱚᱜᱼᱟ ᱛᱚ ᱟᱫᱚ ᱚᱱᱟ ᱫᱚ ᱡᱟᱜᱮ ᱚᱱᱟ ᱯᱟᱭᱮᱥ ᱞᱟᱜᱤᱛ ᱡᱟᱜᱮᱼᱼ
ᱦᱳᱭ ᱦᱳᱭ
ᱟᱫᱚ ᱛᱤᱱᱟᱹᱜ ᱟᱫᱚᱢ ᱯᱟᱭᱮᱥᱟ ᱚᱲᱟᱜ ᱨᱮ ᱫᱚ᱾
ᱦᱳᱭ ᱦᱳᱭ
ᱦᱩᱸ ᱫᱤᱞᱤ ᱫᱚ ᱵᱟᱢ ᱡᱚᱢᱚᱱ ᱫᱚ ᱡᱟᱨ ᱡᱚᱱᱱᱚ ᱟᱫᱚ ᱚᱱᱟ ᱫᱚ ᱢᱮᱱᱟᱜ ᱜᱮᱭᱟ ᱞᱟᱦᱟ ᱥᱮᱨᱢᱟ ᱨᱮᱱᱟᱜ ᱦᱩᱲᱩ ᱠᱚ ᱢᱮᱱᱟᱜ ᱜᱮᱭᱟ ᱟᱫᱚ ᱚᱱᱟᱼᱼ ᱟᱨ ᱯᱤᱴᱷᱟᱹ ᱦᱚᱸ ᱚᱱᱟ ᱨᱮᱱᱟᱜ ᱯᱤᱴᱷᱟᱹ ᱦᱚᱸ ᱵᱷᱟᱜᱮ ᱦᱩᱭᱩᱜ ᱜᱮᱭᱟ᱾
ᱦᱮᱸ ᱯᱤᱴᱷᱟᱹ ᱦᱚᱸ ᱥᱤᱵᱤᱞᱟ ᱵᱟᱝ ᱫᱚ ᱵᱟᱝ ᱯᱤᱴᱷᱟᱹ ᱞᱟᱴᱷᱟ ᱦᱚᱸ ᱥᱤᱵᱤᱞ ᱜᱮᱭᱟ᱾
ᱯᱤᱴᱷᱟᱹ ᱦᱳᱭ ᱥᱤᱵᱤᱞ ᱜᱮᱭᱟ ᱟᱫᱚ ᱚᱱᱟ ᱢᱤᱫᱴᱟᱝ ᱤᱭᱟᱹ ᱟᱫᱚ ᱟᱹᱰᱤ ᱫᱤᱱ ᱢᱟᱨᱮ ᱞᱮᱠᱷᱟᱱ ᱚᱱᱟ ᱫᱚᱼᱼ ᱦᱟᱲᱦᱟ ᱛᱚ ᱟᱨᱠᱤ ᱦᱚᱞᱚᱝ ᱫᱚ ᱟᱫᱚ ᱚᱱᱠᱟ ᱫᱚ ᱵᱟᱝ᱾ ᱵᱟᱝ ᱥᱤᱵᱤᱞᱚᱜ ᱟᱨᱠᱤ ᱱᱟᱣᱟ ᱪᱟᱣᱞᱮ ᱨᱮᱱᱟᱜ ᱦᱚᱞᱚᱝ ᱪᱮᱫᱞᱮᱠᱟ ᱥᱤᱵᱤᱞᱟ ᱢᱟᱨᱮ ᱪᱟᱣᱞᱮ ᱨᱮᱱᱟᱜ ᱦᱚᱞᱚᱝ ᱫᱚᱼᱼ ᱚ ᱫᱚ ᱵᱟᱝ ᱥᱤᱵᱤᱞ ᱛᱚ,
ᱵᱟᱝ
ᱦᱩᱸ
ᱟᱨ ᱟᱯᱟ ᱛᱚᱛᱚ ᱛᱟᱦᱚᱞᱮ ᱤᱭᱟᱹ ᱠᱚᱫᱚ ᱛᱤᱱᱟᱹᱜ ᱥᱟᱺᱜᱤᱧ ᱨᱮ ᱦᱮᱱᱟᱜᱼᱟ ᱵᱤᱨ ᱠᱚᱫᱚ ᱵᱤᱨ ᱰᱩᱝᱨᱤ ᱠᱚᱫᱚ᱾
ᱵᱤᱨ ᱠᱚᱫᱚ ᱵᱟᱝ ᱳᱭ ᱛᱤᱱ ᱛᱷᱮᱮᱠᱮ ᱪᱟᱨ ᱠᱤᱞᱳᱢᱤᱴᱟᱨ ᱥᱟᱺᱜᱤᱧ ᱨᱮ ᱟᱨᱠᱤ ᱢᱮᱱᱟᱜ ᱛᱟᱞᱮᱭᱟ ᱟᱨᱠᱤ᱾
ᱱᱤᱛᱚᱜ ᱢᱟ ᱵᱤᱨ ᱠᱚᱨᱮ ᱢᱟ ᱩᱫᱽ ᱯᱩᱴᱠᱟᱹ ᱠᱚ ᱧᱟᱢᱚᱜ ᱠᱟᱱᱟ ᱟᱹᱜᱩ ᱦᱟᱸ ᱧᱟᱢᱚᱜ ᱠᱟᱱᱟ ᱠᱚᱥᱮ ᱵᱟᱝ ᱛᱟᱦᱚᱞᱮ ᱟᱯᱮ ᱥᱮᱫ ᱫᱚ?
ᱟᱫᱚ ᱟᱹᱰᱤ ᱥᱟᱺᱜᱤᱧ ᱜᱮᱭᱟ ᱛᱚ ᱛᱤᱱ ᱪᱟᱨ ᱠᱤᱞᱳᱢᱤᱴᱟᱨ ᱟᱫᱚ ᱡᱟᱦᱟᱸ ᱵᱤᱨ ᱥᱩᱨ ᱨᱮ ᱚᱲᱟᱜ ᱛᱟᱠᱚ ᱩᱱᱠᱩ ᱫᱚᱠᱚ ᱧᱟᱢ ᱠᱚ ᱜᱮᱭᱟ᱾
ᱟᱫᱚ ᱯᱮᱲᱟ ᱠᱚᱠᱚ ᱢᱮᱱᱟᱜ, ᱟᱫᱚ ᱯᱮᱲᱟ ᱠᱚᱫᱚ ᱢᱮᱱᱟᱜ ᱠᱚ ᱛᱟᱞᱮ ᱜᱮᱭᱟ ᱚᱸᱰᱮ ᱵᱤᱨ ᱥᱳᱨ ᱨᱮᱜᱮ᱾ ᱟᱫᱚ ᱱᱟᱠᱷᱟᱡ ᱯᱩᱴᱠᱟᱹ ᱠᱚ ᱦᱩᱭ ᱞᱮᱠᱷᱟᱡ ᱮᱢ ᱫᱚᱠᱚ ᱮᱢᱟ ᱞᱮ ᱜᱮᱭᱟ᱾
ᱚ ᱦᱚᱸ᱾
ᱟᱨ ᱯᱩᱴᱠᱟᱹ ᱥᱳᱲᱮ ᱟᱹᱰᱤ ᱡᱳᱨ ᱜᱮ ᱥᱤᱵᱤᱞᱟ ᱛᱚ᱾
ᱦᱮᱸ ᱦᱮᱸ᱾
ᱞᱟᱠᱲᱟ ᱦᱚᱠᱚ ᱠᱚ ᱟᱹᱜᱩᱣᱟᱞᱮᱭᱟᱞᱮ ᱜᱮᱭᱟ ᱵᱟᱝ ᱫᱚ ᱵᱟᱝ᱾
ᱚ᱾
ᱟᱨ ᱩᱫᱽ ᱠᱚᱦᱚᱸ ᱠᱚ ᱧᱟᱢ ᱞᱮᱠᱷᱟᱡ ᱠᱚ ᱮᱢᱟ ᱞᱮᱜᱮᱭᱟ᱾
ᱦᱩ ᱸ ᱟᱨ ᱚᱱᱮ ᱠᱤᱛᱟᱹ ᱠᱷᱤᱡᱩᱨ ᱠᱚᱦᱚᱸ ᱛᱚ ᱱᱤᱛᱚᱜ ᱜᱮᱥᱮ ᱦᱩᱭᱩᱜ-ᱟ ᱥᱮ᱾
ᱦᱳᱭ ᱦᱳᱭ ᱦᱳᱭ ᱠᱤᱛᱟᱹ ᱠᱚ ᱡᱟᱦᱟᱸ ᱚᱱᱟ ᱠᱚᱦᱚᱸ ᱠᱚ ᱟᱹᱜᱩᱣᱟᱞᱮ ᱜᱮᱭᱟ, ᱟᱨᱦᱚᱸ ᱤᱭᱟᱹ ᱚᱱᱟ ᱥᱟᱠᱟᱢ ᱯᱟᱛᱲᱟ ᱫᱚ ᱢᱚᱴᱟᱢᱩᱴᱤ ᱦᱮᱡ ᱞᱮᱠᱷᱟᱡ ᱠᱚ ᱚᱱᱟ ᱫᱚᱠᱚ ᱥᱟᱵ ᱫᱟᱨᱮᱭ ᱜᱮᱭᱟ ᱠᱚ, ᱚᱱᱮ ᱡᱟᱦᱟᱸᱭ ᱥᱮᱫ ᱫᱟᱹᱛᱟᱹᱱᱤ ᱟᱠᱚ ᱡᱟᱦᱟᱸ ᱠᱚ ᱞᱟᱹᱭᱮᱜ-ᱟ ᱥᱟᱨᱡᱚᱢ ᱫᱟᱹᱛᱟᱹᱱᱤ᱾
ᱦᱩᱸ ᱦᱩᱸ᱾
ᱟᱨ ᱥᱟᱨᱡᱚᱢ ᱥᱟᱠᱟᱢ ᱚᱱᱟ ᱫᱚᱠᱚ ᱟᱹᱜᱩ ᱫᱚᱨᱟᱭ ᱜᱮᱭᱟ ᱠᱚ ᱯᱮᱲᱟ ᱠᱚᱫᱚ ᱦᱮᱡ ᱞᱮᱠᱷᱟᱱ ᱠᱚ᱾
ᱦᱮᱸ᱾ ᱦᱳᱭ ᱛᱚ ᱢᱟᱱᱮ ᱟᱵᱚ ᱫᱚ ᱦᱩᱭᱩᱜ ᱠᱟᱱᱟ ᱵᱤᱨ ᱛᱟᱦᱮᱱ ᱛᱮ ᱚᱸᱰᱮ ᱵᱤᱨ ᱨᱮ ᱟᱹᱰᱤ ᱠᱤᱪᱷᱩ ᱵᱚᱱ ᱡᱤᱱᱤᱥ ᱠᱚᱵᱚᱱ ᱧᱟᱢᱟ ᱥᱮ ᱡᱮᱢᱚᱱ ᱥᱟᱨᱡᱚᱢ ᱥᱟᱠᱟᱢ ᱫᱟᱹᱛᱟᱹᱱᱤ ᱛᱮᱠᱮ
ᱦᱳᱭ ᱯᱟᱛᱲᱟ ᱦᱟᱸ ᱨᱟᱱ ᱢᱩᱨᱜᱟᱹᱱ ᱦᱟᱸ ᱦᱟ-ᱦᱟᱣ᱾ ᱠᱚ ᱦᱟᱣ ᱠᱚ ᱧᱟᱢᱚᱜ
ᱦᱟᱣ ᱦᱚᱸ ᱦᱮᱸ, ᱯᱟᱹᱦᱤᱞ ᱦᱚᱲ ᱠᱚ ᱦᱟᱣ ᱛᱮᱢᱟ ᱫᱟᱠᱟ ᱠᱚᱦᱚᱸ ᱠᱚ ᱡᱚᱢ ᱵᱟᱲᱟᱣ ᱠᱟᱫᱽ᱾
ᱦᱟᱸᱣ ᱨᱤᱫ ᱠᱟᱛᱮᱫ ᱮᱠᱷᱳᱱᱳ ᱮᱠᱷᱳ ᱮᱠᱷᱚᱱᱳ ᱵᱟᱡᱟᱨ ᱠᱚᱨᱮᱜ ᱠᱚ ᱧᱟᱢᱚᱜ ᱜᱮᱭᱟ ᱠᱤᱨᱤᱧ ᱛᱮᱫᱚ᱾ ᱟᱫᱚ ᱦᱮᱛᱟᱨ ᱫᱚ ᱱᱮᱛᱟᱨ ᱫᱚ ᱦᱚᱲ ᱫᱚ ᱟᱫᱚ ᱩᱱᱟᱹᱜ ᱵᱟᱝᱠᱚ ᱵᱟᱲᱟᱭᱟ ᱡᱷᱚᱛᱚ ᱦᱚᱲ ᱫᱚ ᱚᱱᱟ ᱦᱚᱜ ᱠᱚᱫᱚ᱾ ᱟᱫᱚ ᱦᱟᱣ ᱠᱚ ᱟᱠᱷᱨᱤᱧ ᱠᱚ ᱜᱮᱭᱟ ᱠᱚ, ᱟᱭᱳ ᱦᱚᱲ ᱠᱚ ᱫᱚᱢᱮ ᱠᱚ ᱠᱩᱥᱤᱭᱟᱠᱚ ᱜᱮᱭᱟ᱾
ᱦᱳᱭ᱾
ᱚᱱᱟ ᱡᱚᱢ ᱠᱚ, ᱴᱚᱠ ᱴᱚᱠ ᱠᱚ ᱵᱩᱡᱷᱟᱹᱜ ᱜᱮᱭᱟ ᱠᱟᱹᱴᱤᱡ ᱦᱟᱞᱠᱟ ᱟᱫᱚ ᱨᱤᱫ ᱠᱟᱛᱮ ᱠᱚ ᱡᱚᱢ ᱠᱚ ᱜᱮᱭᱟ ᱠᱚ᱾
ᱦᱳᱭ᱾ ᱟᱨ ᱱᱚᱛᱮ ᱡᱮᱢᱚᱱ ᱵᱤᱨ ᱠᱚᱨᱮ ᱢᱟᱛᱠᱚᱢ ᱦᱚᱸ ᱧᱟᱢᱚᱜ-ᱟ, ᱠᱩᱭᱰᱤ ᱠᱚᱦᱚᱸ᱾
ᱦᱮᱸ ᱠᱩᱭᱰᱤ ᱦᱚᱜ -ᱚᱭ ᱯᱟᱨᱚᱢᱱᱟ ᱠᱚᱭᱮᱠ ᱫᱤᱱ ᱱᱚᱜ-ᱚᱭ᱾
ᱚᱱᱟ ᱠᱚᱫᱚ ᱯᱟᱨᱚᱢ ᱟᱠᱟᱱᱟ ᱦᱮᱸ᱾
ᱯᱟᱨᱚᱢ ᱠᱟᱱᱟ ᱦᱳᱭ ᱫᱚᱢᱮ ᱠᱚ ᱦᱟᱞᱟᱢ ᱵᱟᱲᱟ ᱠᱮᱫ-ᱟ ᱵᱤᱨ ᱠᱚᱨᱮᱧ ᱧᱮᱞ ᱵᱟᱲᱟ ᱠᱮᱫ ᱠᱚᱜᱮᱭᱟ᱾
ᱮ ᱡᱮᱢᱚᱱ ᱠᱩᱭᱰᱤ ᱨᱮᱱᱟᱜ ᱦᱚᱸᱛᱚ ᱩᱛᱩ ᱩᱛᱩ ᱠᱟᱛᱮ ᱠᱚ ᱡᱚᱢ ᱵᱟᱲᱟᱭᱟ ᱥᱮᱱ᱾ ᱦᱩᱸ ᱦᱩᱸ᱾
ᱟᱨ ᱢᱟᱛᱠᱚᱢ ᱱᱮᱥ ᱫᱚ ᱱᱮᱥ ᱫᱚ ᱵᱤᱨ ᱨᱮ ᱫᱚᱢᱮᱧ ᱧᱮᱞ ᱠᱮᱫ-ᱟ ᱫᱚᱢᱮ ᱠᱚ ᱦᱟᱞᱟᱢ ᱠᱮᱫ-ᱟ ᱜᱚᱴᱟᱜᱮ ᱚᱱᱟ ᱦᱚᱭ ᱫᱟᱜ ᱤᱭᱟᱹ ᱫᱚ ᱱᱮᱥ ᱫᱚ ᱫᱚᱢᱮᱜ ᱜᱮ, ᱦᱳᱭ ᱫᱚᱢᱮ ᱠᱚ ᱦᱟᱞᱟᱝ ᱠᱮᱫᱟ ᱧᱮᱞ ᱠᱤᱫᱟᱹᱧ ᱨᱟᱥᱛᱟ ᱠᱚᱨᱮᱜ ᱠᱚ ᱱᱮ ᱢᱚᱴᱚᱨ ᱥᱟᱭᱠᱮᱞ ᱛᱤᱧ ᱪᱟᱞᱟᱜ ᱠᱟᱱ ᱛᱟᱦᱮᱸᱫ ᱫᱚᱧ ᱧᱮᱞᱮᱫ ᱠᱷᱟᱱ ᱛᱟᱥᱮ ᱠᱟᱜ-ᱟ ᱠᱚ ᱨᱟᱥᱛᱟ ᱨᱮᱜᱮ᱾
ᱦᱩᱸ ᱦᱩᱸ᱾ ᱢᱟᱛᱠᱚᱢ ᱫᱚᱠᱚ ᱞᱟᱹᱭᱟ ᱛᱚ ᱢᱟᱛᱠᱚᱢ ᱵᱟᱦᱟ ᱠᱟᱱᱟ ᱥᱮ᱾
ᱦᱳᱭ ᱚᱱᱟ ᱫᱚ ᱵᱟᱦᱟ ᱜᱮ ᱠᱟᱱ ᱜᱮᱭᱟ ᱾
ᱦᱮᱸ ᱥᱮ ᱦᱮᱸ ᱠᱩᱭᱰᱤ ᱫᱚ ᱚᱱᱟ ᱨᱮᱱᱟᱜ ᱡᱚ ᱛᱮᱜ ᱥᱮ ᱪᱮᱜ?
ᱡᱚ ᱛᱮᱜ ᱦᱳᱭ ᱾ ᱟᱫᱚ ᱫᱚᱢᱮ ᱠᱚ ᱦᱟᱞᱟᱝ ᱠᱮᱜᱼᱟ ᱱᱮᱥ ᱫᱚ᱾ ᱟᱫᱚ ᱠᱚ ᱟᱹᱠᱷᱨᱤᱧ ᱟᱠᱚ ᱚᱱᱟ ᱠᱚᱫᱚ ᱾
ᱦᱮᱸ ᱦᱮᱸ ᱾
ᱟᱯᱮ ᱥᱮᱫ ᱫᱚ, ᱟᱯᱮ ᱥᱮᱫ ᱫᱚ ᱵᱤᱨ ᱠᱚ ᱥᱟᱺᱜᱤᱧ ᱜᱮᱭᱟ ᱾
ᱟᱞᱮ ᱥᱮᱫ ᱫᱚ ᱵᱤᱨ ᱫᱚ ᱥᱩᱨ ᱜᱮᱭᱟ ᱢᱟᱱᱮ ᱥᱩᱨ ᱜᱮ ᱞᱟᱹᱭ ᱜᱟᱱᱚᱜᱼᱟ᱾ ᱟᱞᱮ ᱫᱚ ᱦᱩᱭᱩᱜ ᱠᱟᱱᱟ ᱡᱚᱛᱚ ᱠᱤᱪᱷᱩ ᱜᱮ ᱢᱟᱱᱮ ᱦᱮᱸ ᱵᱟᱡᱟᱨ ᱥᱟᱦᱟᱨ ᱱᱟᱜᱟᱨ ᱞᱮ ᱪᱟᱞᱟᱜᱼᱟ᱾ ᱵᱤᱨ ᱛᱮᱜᱮ ᱵᱤᱨ ᱨᱟᱥᱛᱟ ᱜᱮ ᱢᱟᱱᱮ ᱵᱤᱨ ᱰᱟᱦᱟᱨ ᱢᱮᱱᱟᱜ ᱛᱟᱞᱮᱭᱟ ᱚᱱᱠᱟ ᱛᱮᱜᱮ ᱟᱨᱠᱤ ᱟᱨ ᱟᱞᱮ ᱫᱚ ᱦᱩᱭᱩᱜ ᱠᱟᱱᱟ᱾ ᱢᱟᱱᱮ ᱵᱤᱨ ᱨᱤᱜᱤ ᱡᱚᱛᱚ ᱠᱤᱪᱷᱩ ᱞᱟᱹᱭ ᱜᱟᱱᱚᱜ-ᱟ ᱥᱩᱨ ᱥᱩ ᱯᱩᱨ ᱜᱮᱛᱟᱞᱮ ᱢᱮᱨᱚᱢ, ᱰᱟᱝᱨᱤ ᱛᱮᱜᱮ ᱵᱤᱨ ᱜᱮᱞᱮ ᱟᱞᱮ ᱫᱚᱞᱮ ᱟᱲᱟᱜ ᱠᱚᱣᱟ ᱜᱩᱯᱤ ᱠᱚᱣᱟᱞᱮ ᱚᱱᱟ ᱦᱚᱸ ᱾ ᱠᱚᱨᱮᱡ ᱜᱮ ᱡᱚᱠᱷᱚᱱ ᱵᱟᱹᱭᱦᱟᱹᱲ ᱠᱚᱨᱮᱜ ᱱᱚᱛᱮ ᱡᱚᱠᱷᱚᱱ ᱠᱚ ᱦᱳᱲᱩ ᱠᱚᱠᱚ ᱨᱚᱦᱚᱭ ᱠᱟᱜᱼᱟ ᱫᱚ ᱵᱤᱨ ᱥᱮᱜ ᱜᱮᱞᱮ ᱥᱟᱢᱵᱟᱣ ᱫᱚᱦᱚ ᱟᱠᱚᱣᱟ ᱾
ᱚ ᱟᱨ ᱤᱭᱟᱹ ᱵᱤᱨ ᱠᱚᱨᱮ ᱦᱟᱹᱛᱤ ᱠᱚ ᱵᱟᱝ ᱠᱚ ᱦᱤᱡᱩᱜ ᱜᱤᱭᱟ?
ᱦᱟᱹᱛᱤ ᱫᱚ ᱚᱝᱠᱟ ᱫᱚ ᱩᱠᱩ ᱱᱩᱱᱟᱹᱜ ᱫᱚ ᱵᱟᱠᱚ ᱦᱮᱡ ᱟᱠᱟᱱᱟ ᱟᱨᱠᱤ ᱱᱩᱱᱟᱹᱜ ᱟᱞᱮ ᱛᱚᱫᱚ ᱟᱫᱚ ᱟᱞᱮ ᱫᱚ ᱮᱢᱚᱱ ᱵᱤᱨ ᱠᱟᱱ ᱛᱟᱞᱮᱭᱟ ᱢᱟᱱᱮ ᱚᱝᱠᱟᱱᱟᱜ ᱤᱭᱟᱹ ᱵᱤᱨ ᱫᱚ ᱵᱟᱝ ᱠᱟᱱᱟ ᱟᱨᱠᱤ ᱵᱚᱞᱛᱮ ᱱᱚᱸᱰᱮ ᱱᱚᱝᱠᱟ ᱩᱱᱤ ᱛᱟᱦᱮᱱᱟᱭ ᱥᱮ ᱚᱝᱠᱟᱱ ᱞᱟ ᱴᱟ ᱥᱮ ᱜᱟᱡᱟᱲ ᱢᱮᱱᱟᱜᱼᱟ ᱾
ᱟᱪᱪᱷᱟ ᱟᱪᱪᱷᱟ ᱟᱪᱪᱷᱟ ᱟ ᱦᱚᱜ-ᱚᱭ ᱨᱩᱯᱟ ᱢᱟᱱᱮ ᱫᱟᱨᱮ ᱠᱚᱫᱚ ᱢᱟᱨᱟᱝ ᱢᱟᱨᱟᱝ ᱫᱟᱨᱮ ᱠᱚᱜᱮ ᱠᱟᱱᱟ, ᱢᱚᱱᱮ ᱢᱟᱜ ᱞᱟᱴᱟᱨ ᱞᱟᱛᱟᱨ ᱫᱚ ᱯᱚᱨᱤᱥᱠᱟᱨ ᱜᱮᱭᱟ ᱾ ᱥᱮ ᱪᱮᱫ ᱥᱟᱨᱡᱚᱱ ᱥᱟᱨᱡᱚᱢ ᱵᱤᱨ ᱜᱮ ᱾
ᱦᱮᱸ ᱦᱮᱸ ᱾
ᱦᱮᱸ ᱟᱪᱪᱷᱟ, ᱟᱪᱪᱷᱟ, ᱟᱪᱪᱷᱟ ᱾ ᱟᱨ ᱠᱟᱡᱩ ᱠᱟᱡᱩ ᱤᱭᱟᱹ ᱠᱚ ᱚᱱᱟ ᱴᱟᱜ ᱡᱟᱦᱟᱸ ᱠᱚ ᱢᱮᱛᱟᱜ ᱠᱟᱱᱟ ᱠᱟᱡᱩ ᱵᱟᱫᱟᱢ ᱾
ᱦᱮᱸ, ᱦᱮᱸ ᱠᱟᱡᱩ ᱵᱟᱫᱟᱢ ᱡᱟᱦᱟᱸ
ᱦᱮᱜ ᱚᱱᱟ ᱦᱟᱸᱜ ᱫᱟᱨᱮ ᱠᱚ ᱢᱮᱱᱟᱜ ᱜᱮᱭᱟ᱾
ᱚ ᱟᱞᱮ ᱥᱮᱜ ᱫᱚ ᱚᱱᱟ ᱫᱟᱨᱮ ᱠᱚᱫᱚ ᱵᱟᱹᱱᱩᱜᱼᱟ ᱾ ᱠᱤ ᱟᱞᱮ ᱥᱮᱫ ᱫᱚ
ᱟᱪᱪᱷᱟ ᱠᱟᱡᱩ ᱫᱚ ᱵᱟᱹᱱᱩᱜ-ᱟ ᱵᱟᱝ ᱾ᱟᱞᱮ ᱥᱮᱜ ᱫᱚ ᱱᱚᱛᱮ ᱠᱟᱡᱩ ᱫᱟᱨᱮ ᱫᱚ ᱛᱚ ᱚᱱᱟᱜᱮ ᱡᱚᱢ ᱫᱚᱠᱚ ᱡᱚᱢ ᱦᱚᱪᱚᱜᱼᱟ ᱾ ᱟᱫᱚ ᱵᱤᱨ ᱨᱮᱫᱚᱢ ᱡᱚᱢ ᱫᱟᱲᱮᱭᱟᱜᱼᱟ ᱱᱟ ᱯᱷᱚᱞ ᱡᱟᱦᱟᱸ ᱛᱤᱱᱟᱹᱜ ᱜᱮᱢ ᱡᱚᱢᱟᱢ ᱜᱚᱫᱟᱢ ᱠᱤᱱᱛᱩ ᱡᱟᱝ ᱫᱚ ᱵᱟᱝ ᱠᱚ ᱮᱢᱚᱜ ᱜᱮᱭᱟ ᱾
ᱚ
ᱡᱟᱝ ᱫᱚ ᱚᱱᱟ ᱫᱟᱨᱮ ᱵᱩᱴᱟᱹ ᱨᱮᱜᱮᱢ ᱜᱤᱰᱤ ᱦᱚᱴᱚ ᱠᱟᱜᱼᱟ ᱡᱚᱝ
ᱦᱮᱸ, ᱦᱮᱸ ᱾ ᱟᱫᱚ ᱚᱱᱟ ᱡᱟᱝ ᱜᱮᱛᱚ ᱱᱩᱠᱩ ᱫᱚᱠᱚ ᱟᱹᱠᱷᱨᱤᱧᱟ ᱥᱮ ᱾
ᱟᱹᱠᱷᱨᱤᱧᱭᱟ ᱠᱚ ᱦᱳᱭ ᱚᱱᱟ ᱜᱮ ᱫᱟᱢᱟ ᱥᱮ ᱪᱮᱫ ᱫᱚᱢᱮ ᱞᱟᱹᱭᱟ ᱠᱚ ᱾
ᱦᱩᱸ, ᱦᱩᱸ ᱾
ᱟᱫᱚ ᱚᱱᱟᱴᱟᱜ ᱦᱟᱸᱜ, ᱟᱫᱚ ᱚᱱᱟᱴᱟᱜ ᱵᱟᱹᱧ ᱵᱟᱲᱟᱭᱟ ᱴᱷᱤᱠ, ᱴᱷᱤᱠ ᱾ ᱟᱴᱤ ᱞᱤᱧ ᱡᱚᱢᱠᱟᱱᱟ ᱟᱪᱪᱷᱟ ᱚᱱᱟ ᱠᱟᱡᱩ ᱨᱮᱱᱟᱜ ᱡᱟᱦᱟᱸ ᱡᱟᱝ ᱡᱟᱦᱟᱸ
ᱦᱩᱸ, ᱦᱩᱸ ᱾
ᱚᱱᱟ ᱜᱤᱠᱤ ᱥᱚᱥᱚ ᱡᱟᱝ?
ᱵᱟᱝ ᱥᱚᱥᱚ ᱫᱚ ᱟᱵᱟᱨ ᱟᱹᱰᱤ ᱟᱞᱟᱫᱟ ᱡᱤᱱᱤᱥ ᱢᱮᱱᱟᱜᱼᱟ ᱾
ᱟᱪᱪᱷᱟ ᱾ ᱚᱱᱟ ᱫᱚ ᱪᱮᱜ ᱯᱷᱚᱞ, ᱚᱱᱟ ᱫᱚ ᱯᱷᱚᱞ ᱠᱷᱚᱱ ᱫᱚ ᱦᱮᱸ ᱥᱮ ᱥᱩᱫᱷᱩ ᱡᱟᱝ ᱜᱮ ᱛᱮᱭᱟᱨᱚᱜ-ᱟ ᱚᱱᱟ ᱫᱚ?
ᱚᱱᱟ ᱦᱚᱸ ᱯᱷᱚᱞ ᱫᱚ ᱛᱟᱦᱮᱱᱟ᱾ ᱚᱱᱟ ᱫᱚ ᱨᱟᱯᱟᱜ ᱠᱟᱛᱮᱜ ᱥᱮ ᱚᱝᱠᱟ ᱠᱚ ᱡᱚᱢᱟ᱾ ᱥᱚᱥᱚ ᱫᱚ ᱠᱤᱱᱛᱩ ᱟᱞᱟᱫᱟ ᱡᱤᱱᱤᱥ ᱠᱟᱱᱟ ᱾ ᱢᱟᱱᱮ ᱠᱟᱹᱡᱩ ᱫᱚ ᱟᱞᱟᱫᱟ᱾ ᱢᱮᱱᱠᱷᱟᱱ ᱚᱱᱟ ᱥᱚᱥᱚ ᱦᱚᱸ ᱟᱞᱟᱫᱟ ᱛᱟᱦᱮᱱᱟ ᱦᱮᱸ ᱾ ᱥᱚᱥᱚ ᱫᱚ ᱵᱤᱨ ᱨᱮ ᱟᱹᱰᱤᱧ ᱯᱟᱸᱡᱟ ᱞᱮᱠᱷᱟᱱ ᱢᱤᱫᱴᱟᱝ ᱛᱷᱮᱠᱮ ᱵᱟᱨᱭᱟ ᱜᱟᱱ ᱫᱟᱨᱮᱢ ᱧᱟᱢᱟ ᱾
ᱟᱪᱪᱷᱟ ᱟᱪᱪᱷᱟ ᱟᱪᱪᱷᱟ ᱟᱪᱪᱷᱟ ᱾ ᱤᱧᱫᱚᱧ ᱚᱱᱟ ᱫᱚ ᱤᱧᱟᱹᱜ ᱫᱷᱟᱨᱚᱱᱟ ᱫᱚ ᱛᱟᱦᱮᱸ ᱠᱟᱱᱟ ᱡᱮ ᱚᱱᱟ ᱚᱱᱟ ᱨᱮᱱᱟᱜ ᱠᱟᱡᱩ ᱡᱟᱝ ᱜᱮ ᱪᱮᱛᱟᱠ ᱠᱚ ᱞᱟᱹᱭᱟ ᱥᱚᱥᱚ ᱡᱟᱝ ᱟᱫᱚ ᱚᱱᱟ ᱮᱠᱤ ᱨᱚᱠᱚᱢ ᱜᱮ ᱥᱮᱪᱮᱛᱟ ᱧᱮᱞᱚᱜᱼᱟ᱾
ᱮᱠᱤ ᱨᱚᱠᱚᱢ ᱠᱤᱪᱷᱩᱴᱟ ᱫᱚ ᱧᱮᱞᱚᱜᱼᱟ ᱦᱮᱸ ᱥᱮ᱾
ᱦᱳᱭ᱾
ᱦᱩᱸ ᱟᱫᱚ ᱠᱷᱟᱡᱩ ᱨᱮᱱᱟᱜ ᱫᱚ ᱦᱩᱭᱩᱜ ᱦᱩᱭᱩᱜ ᱠᱟᱱᱟ ᱡᱟᱦᱟᱸ ᱠᱟᱹᱡᱩ ᱨᱮᱱᱟᱜ ᱫᱚ ᱚᱱᱟᱮ ᱡᱟᱝ ᱜᱮ ᱵᱤᱥᱤ ᱠᱚ ᱟᱹᱠᱷᱨᱤᱧᱟ ᱚᱱᱟ ᱡᱟᱝ ᱛᱮᱜᱮ ᱛᱟᱦᱮᱱᱟ ᱟᱹᱰᱤ ᱠᱤᱪᱷᱩ ᱫᱟᱹᱢᱤ ᱫᱟᱹᱢᱤ ᱡᱤᱱᱤᱥ ᱠᱚ ᱠᱚ ᱵᱮᱱᱟᱣᱟ ᱛᱚ ᱦᱮᱸ ᱥᱮ ᱾ ᱟᱨ ᱥᱚᱥᱚ ᱫᱚ ᱚᱱᱠᱟ ᱤᱭᱟᱹ ᱫᱚ ᱵᱟᱝ ᱠᱟᱱᱟ ᱟᱨᱠᱤ
ᱟᱪᱪᱷᱟ ᱚᱱᱟ ᱥᱚᱥᱚ ᱫᱚ ᱚᱲᱟᱜ ᱠᱚᱨᱮ ᱠᱚ ᱨᱟᱯᱚᱜᱼᱟ ᱟᱛᱳ ᱠᱚᱨᱮ ᱧᱮᱞ ᱵᱟᱲᱟ ᱟᱹᱜᱩᱭ ᱜᱮᱭᱟ ᱠᱚ ᱡᱟᱦᱟᱸᱭ ᱠᱚ ᱯᱮᱲᱟ ᱠᱚ ᱢᱮᱱᱟᱜ ᱠᱚᱛᱟ ᱠᱚᱣᱟ᱾ ᱨᱟᱯᱟ ᱞᱮᱠᱷᱟᱡ ᱯᱩᱨᱟᱹ ᱟᱹᱛᱩ ᱠᱮ ᱥᱚᱣᱟ ᱪᱮᱛᱟ᱾ ᱫᱚᱢᱮ ᱥᱚᱣᱟ ᱟᱨ ᱟᱹᱰᱤ ᱦᱚᱲ ᱥᱮᱪᱮᱛᱟ ᱟᱫᱚ ᱦᱳᱭ ᱟᱫᱚ ᱚᱱᱟ ᱪᱮᱫ ᱠᱟᱹᱢᱤ ᱠᱚ ᱞᱟᱜᱟᱣᱟ ᱚᱱᱟ ᱡᱟᱝ ᱠᱚᱫᱚ ᱨᱟᱯᱟᱜ ᱠᱚᱫᱚ?
ᱡᱮ ᱡᱮᱢᱚᱱ ᱦᱚᱲ ᱫᱚᱠᱚ ᱡᱚᱢᱟ ᱟᱨ ᱡᱮ ᱡᱮᱢᱚᱱ ᱥᱚᱥᱚ ᱫᱚᱠᱚ ᱠᱟᱹᱢᱤ ᱨᱮᱠᱚ ᱞᱟᱜᱟᱣᱟ ᱥᱚᱥᱚ ᱫᱚ ᱟᱹᱰᱤ ᱠᱤᱪᱷᱩ ᱠᱚ ᱞᱟᱹᱭᱟ ᱥᱚᱥᱚ ᱨᱮ ᱡᱟᱦᱟᱸ ᱡᱤᱱᱤᱥᱮᱢ ᱛᱚᱞ ᱟᱹᱱᱤᱡ ᱠᱷᱟᱱ ᱱᱚᱡᱚᱨ ᱵᱟᱝ ᱞᱟᱜᱟᱜ ᱛᱟᱠᱚᱣᱟ᱾
ᱟᱪᱪᱷᱟ ᱟᱪᱪᱷᱟ ᱡᱟᱦᱟᱸ ᱠᱟᱴᱟ ᱠᱚᱨᱮ ᱫᱚ ᱠᱟᱴᱟ ᱠᱚᱨᱮ ᱵᱟᱡᱟᱣ ᱠᱚᱨᱮ ᱠᱚ ᱛᱚᱞ ᱡᱚᱝ ᱟᱠᱚ ᱠᱚᱣᱟ᱾
ᱦᱳᱭ ᱦᱳᱭ ᱢᱮᱫ ᱮᱱᱠᱷᱟᱱ ᱚᱸᱰᱮ ᱜᱮ ᱪᱟᱞᱟᱜ ᱛᱟᱠᱚᱣᱟ ᱟᱨᱠᱤ᱾ ᱟᱨ ᱚᱱᱟ ᱥᱚᱥᱚ ᱫᱚ ᱮᱢᱚᱱ ᱢᱤᱫᱴᱟᱝ ᱡᱤᱱᱤᱥ ᱠᱟᱱᱟ ᱡᱟᱦᱟᱸ ᱫᱚ ᱦᱩᱭᱩᱜ ᱠᱟᱱᱟ ᱡᱟᱦᱟᱸ ᱡᱟᱭᱜᱟ ᱨᱮᱢ ᱚᱞ ᱢᱟᱱᱮᱢ ᱜᱷᱟᱥᱟᱣ ᱟᱱᱤᱡ ᱠᱷᱟᱱ ᱚᱱᱟ ᱡᱟᱭᱜᱟ ᱨᱮ ᱯᱩᱨᱟᱹ ᱜᱷᱟᱜ ᱩᱛᱟᱹᱨᱚᱜ ᱛᱟᱢᱟ ᱟᱨᱠᱤ᱾
ᱟᱪᱪᱷᱟ ᱦᱳᱭ ᱟᱹᱰᱤ ᱦᱚᱲ ᱫᱚ ᱵᱟᱝ ᱥᱟᱦᱟᱣ ᱥᱩᱴ ᱠᱚᱣᱟ ᱪᱮᱫ ᱵᱟᱝ ᱥᱟᱦᱟᱣ ᱠᱚᱣᱟ᱾ ᱦᱳᱭ ᱩᱱᱠᱩ ᱫᱚ ᱯᱷᱩᱞᱟᱹᱜ ᱛᱟᱠᱚᱣᱟ ᱡᱟᱦᱟ᱾
ᱦᱮᱸ ᱦᱮᱸ᱾
ᱜᱷᱟᱜ ᱛᱟᱠᱚᱣᱟ᱾
ᱦᱳᱭ᱾ ᱮᱱᱟᱟᱜ ᱚᱠᱛᱚ ᱠᱚᱦᱚᱸ ᱛᱚ ᱟᱫᱚ